ᱦᱮᱞᱳ᱾
ᱦᱮᱸ ᱡᱚᱦᱟᱨ ᱜᱮ᱾
ᱡᱚᱦᱟᱨ ᱜᱮ᱾
ᱦᱮᱸ ᱟᱸᱡᱚᱢᱚᱜ ᱠᱟᱱᱟ?
ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱦᱩᱸ᱾
ᱦᱩᱸ ᱢᱮᱱ ᱮᱫᱟᱞᱤᱧ ᱪᱮᱜ ᱵᱮᱱ ᱪᱮᱠᱟᱭᱮᱜ-ᱟ ᱱᱤᱛᱳᱜ ᱫᱚ?
ᱪᱮᱜ‌ ᱦᱚ ᱵᱟᱷ᱾
ᱚ ᱟᱪᱪᱷᱟ ᱱᱟᱻ ᱱᱟᱯᱟ ᱟᱞᱤᱧ ᱦᱚᱸ ᱪᱮᱜ ᱦᱚᱸ ᱵᱟᱞᱤᱧ ᱪᱤᱠᱟᱹᱭᱫᱟ ᱫᱩᱲᱩᱵ ᱵᱟᱲᱟ ᱟᱠᱟᱱᱟᱞᱤᱧ᱾
ᱫᱟᱠᱟ ᱠᱚᱯᱮ ᱡᱚᱢ ᱵᱟᱲᱟ ᱠᱮᱫᱟ ᱥᱮ ᱟᱹᱣᱨᱤ?
ᱮᱸᱜ ᱫᱟᱠᱟ ᱠᱚᱫᱚ ᱟᱹᱣᱨᱤ ᱡᱚᱢ ᱦᱩᱭᱩᱜ-ᱟ᱾
ᱟᱪᱪᱷᱟ ᱟᱞᱤᱧ ᱦᱚᱸ ᱟᱹᱣᱨᱤ ᱜᱮ ᱡᱚᱢ ᱦᱩᱭᱩᱜ-ᱟ᱾
ᱚ ᱟᱪᱪᱷᱟ ᱟᱸ ᱚᱲᱟᱜ ᱠᱚᱨᱮ ᱡᱚᱛᱚ ᱜᱮ ᱱᱟᱯᱟᱭ ᱜᱮ?
ᱦᱮᱸ ᱮᱠᱷᱚᱱ ᱫᱚ ᱱᱟᱯᱟᱭ ᱜᱮ ᱚᱲᱟᱜ ᱠᱚᱨᱮ ᱫᱚ ᱡᱚᱛᱚ ᱦᱚᱲ ᱜᱮ, ᱟᱯᱮᱜᱮ ᱪᱮᱞᱠᱟ ᱦᱮᱱᱟᱜ ᱟᱠᱟᱫ ᱯᱮᱭᱟ?
ᱟᱞᱮ ᱦᱚᱸ ᱱᱟᱯᱟᱭ ᱜᱮ, ᱡᱚᱛᱚ ᱦᱚᱲ ᱜᱮ᱾ ᱩᱸᱜ ᱦᱳᱭ ᱟᱨ ᱢᱮᱱᱮᱜᱼᱟ ᱞᱤᱧ ᱡᱮ ᱟᱯᱮ ᱥᱮᱱᱟᱜ ᱦᱚᱭ ᱦᱤᱥᱤᱫ ᱫᱟᱜ ᱡᱟᱹᱲᱤ ᱫᱚ ᱦᱩᱭᱩᱜ ᱠᱟᱱᱟ ᱥᱮ ᱵᱟᱝ ᱪᱮᱫ ᱞᱮᱠᱟ? ᱦᱚᱭ ᱦᱤᱸᱥᱤᱫ ᱠᱚ?
ᱟᱞᱮᱥᱮᱫ ᱫᱚ ᱦᱚᱭ ᱦᱤᱥᱤᱫ ᱫᱚ ᱦᱚᱜᱼᱚᱭ ᱫᱟᱜ ᱵᱟᱲᱟ ᱠᱮᱜᱼᱟᱭ ᱛᱮᱦᱮᱧ ᱜᱮ᱾
ᱚᱻ
ᱫᱚᱢᱮ ᱜᱩᱲᱦᱟᱹᱭ ᱞᱮᱠᱟᱭ ᱨᱟᱠᱟᱵ ᱠᱮᱫᱟ ᱟᱨᱮ ᱫᱟᱜ ᱫᱚ ᱚ ᱠᱟ ᱫᱚ ᱵᱟᱭ ᱫᱟᱜ ᱞᱮᱫᱟ ᱱᱟᱥᱮᱱᱟᱜ ᱫᱟᱜ ᱠᱮᱫᱟ᱾
ᱚ, ᱚ ᱾
ᱚᱱᱛᱮ?
ᱟᱞᱮ ᱥᱮᱫ ᱦᱚᱸ ᱱᱮ ᱱᱤᱭᱟᱹ ᱦᱚᱭ ᱩᱝ ᱠᱚᱭᱮᱠ ᱫᱤᱱ ᱫᱚ ᱫᱚᱢᱮ ᱜᱮ ᱫᱟᱜ ᱵᱟᱲᱟᱭᱮᱫᱟᱭ ᱟᱨ ᱛᱮᱦᱮᱧ ᱦᱚᱸ ᱥᱮᱛᱟᱜ ᱠᱷᱚᱱᱟᱜ ᱮ ᱫᱟᱜ ᱠᱤᱫᱟᱭ᱾ ᱦᱮᱸ ᱮᱱ ᱛᱚ ᱠᱟᱹᱴᱤᱡ ᱢᱟᱱᱮ ᱠᱟᱹᱴᱤᱡ ᱢᱟᱲᱟᱝ ᱟᱨᱠᱤ ᱯᱷᱟᱠᱟᱣ ᱠᱟᱜᱼᱟᱭ᱾ ᱦᱮᱞᱳ!
ᱦᱮᱸ ᱟᱸᱡᱚᱢ ᱧᱟᱢᱮᱜ ᱜᱤᱭᱟᱹᱧ᱾
ᱚ ᱟᱪᱪᱷᱟ᱾ ᱮᱸ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ᱟᱨᱠᱤ?
ᱪᱟᱥ ᱠᱟᱢᱤ ᱠᱚᱫᱚ ᱦᱟᱜ ᱡᱟᱦᱟᱸ ᱛᱤᱱᱟᱹᱜ ᱠᱷᱮᱛᱨᱮ ᱫᱟᱜ ᱠᱚ ᱞᱟᱜᱟᱣ ᱞᱮᱱᱟ ᱚᱱᱟ ᱠᱚᱫᱚ ᱦᱟᱸᱜ ᱥᱤ ᱵᱟᱲᱟ ᱠᱟᱛᱮᱫ ᱞᱮ ᱨᱚᱦᱚᱭ ᱵᱟᱲᱟ ᱠᱮᱫᱟ᱾
ᱚ ᱟᱪᱪᱷᱟ ᱟᱹᱰᱤ ᱱᱟᱯᱟᱭ᱾
ᱟᱨ ᱠᱤᱪᱷᱩᱩᱜᱟᱱ ᱠᱷᱮᱛ ᱫᱚ ᱫᱟᱜ ᱫᱚ ᱟᱣᱨᱤ ᱞᱟᱜᱟᱜ ᱛᱮ ᱚᱱᱟ ᱠᱚᱫᱚ ᱟᱹᱣᱨᱤ ᱞᱮ ᱨᱚᱦᱚᱭᱚᱜᱼᱟ ᱠᱟᱹᱴᱤᱡ ᱛᱟᱭᱚᱢ ᱧᱚᱜ ᱟᱞᱮ᱾
ᱚ ᱟᱪᱪᱷᱟ᱾
ᱟ ᱢᱤᱜ ᱵᱟᱨᱭᱟ ᱠᱷᱮᱛ ᱜᱮ ᱡᱟᱦᱟ ᱚᱱᱟ ᱵᱟᱹᱭᱦᱟᱹᱲ ᱠᱚᱨᱮᱱᱟᱜ ᱜᱮᱞᱮ ᱨᱚᱦᱚᱭ ᱵᱟᱲᱟ ᱠᱮᱫᱟ᱾
ᱚ᱾ ᱟᱞᱮᱥᱮᱫ ᱫᱚ ᱦᱚᱜᱼᱚᱭ ᱫᱟᱜ ᱡᱟᱲᱤ ᱵᱟᱝ ᱠᱷᱟᱹᱛᱤᱨ ᱛᱮ ᱨᱚᱦᱚᱭ ᱠᱚᱫᱚ ᱟᱹᱣᱨᱤ ᱮᱦᱚᱵᱚᱜᱼᱟ᱾ ᱟᱨ ᱦᱚᱜᱼᱚᱭ ᱠᱟᱹᱴᱤᱡ ᱠᱟᱹᱴᱤᱡ ᱮ ᱫᱟᱜᱮᱫ ᱜᱮᱭᱟᱭ ᱛᱚ ᱚᱱᱟ ᱦᱚᱛᱤᱡ ᱛᱮ ᱦᱚᱜᱼᱚᱭ ᱠᱷᱮᱛ ᱠᱚ ᱵᱟᱜᱟᱣ ᱵᱟᱲᱟ ᱦᱩᱭᱩᱜ ᱠᱟᱱᱟ, ᱟᱨ ᱡᱟᱹᱥᱛᱤ ᱧᱚᱜ ᱮ ᱫᱟᱜ ᱞᱮᱠᱷᱟᱱ ᱜᱮ ᱨᱚᱦᱚᱭ ᱠᱚ ᱮ ᱛᱚᱦᱚᱵ ᱦᱩᱭᱩᱜᱼᱟ᱾
ᱚ᱾
ᱦᱳᱭ᱾
ᱟᱪᱪᱷᱟ᱾
ᱱᱳᱭ᱾ ᱟᱨ ᱟᱯᱮ ᱚᱱᱛᱮ ᱫᱚ ᱵᱤᱨ ᱠᱚ ᱫᱚ ᱢᱮᱱᱟᱜ ᱟᱠᱟᱫᱟ ᱥᱮ ᱵᱟᱝ?
ᱵᱤᱨ ᱠᱚ? ᱵᱤᱨ ᱠᱚ ᱢᱮᱱᱟᱜ ᱜᱮᱭᱟ ᱥᱳᱨ ᱨᱮ ᱜᱮ ᱟᱞᱮ ᱵᱟᱲᱜᱮ ᱡᱚᱯᱚᱜ ᱠᱷᱚᱡ ᱜᱮ ᱵᱤᱨ ᱠᱚ ᱫᱚ ᱦᱟᱸᱜ ᱚᱝᱠᱟ ᱵᱟᱜᱟᱱ ᱞᱮᱠᱟ ᱠᱮᱛᱮᱜ ᱵᱤᱨ ᱫᱚ ᱮᱛᱚᱦᱚᱵ ᱟᱠᱟᱱᱟ᱾
ᱚ ᱟᱪᱪᱷᱟ ᱟᱰᱤ ᱱᱟᱯᱟᱭ ᱟᱰᱤ ᱱᱟᱯᱟᱭ᱾
ᱦᱮᱸ ᱱᱟᱯᱟᱭ ᱜᱮ᱾
ᱮᱸᱠ ᱦᱚᱜᱼᱚᱭ ᱡᱮ ᱵᱤᱨ ᱠᱚ ᱢᱮᱱᱟᱜ ᱟᱠᱟᱜᱫᱟ ᱛᱟᱦᱚᱞᱮ ᱮᱸ ᱪᱮᱜ ᱞᱮᱠᱟ ᱵᱤᱨ ᱠᱷᱚᱱᱟᱜ ᱪᱮᱫ ᱪᱮᱫ ᱠᱚ ᱯᱮ ᱧᱟᱢᱟ ᱟᱨᱠᱤ?
ᱧᱟᱸᱢ ᱜᱮᱭᱟᱞᱮ ᱵᱷᱟᱜᱮ ᱜᱮ ᱱᱮᱛᱟᱨ ᱫᱚ ᱯᱩᱴᱠᱟᱹ ᱠᱚ ᱚᱢᱚᱱᱚᱜ ᱠᱟᱱᱟ ᱳᱫ ᱠᱚ ᱳᱱᱠᱳ ᱜᱮᱞᱮ ᱥᱩᱲᱟᱹ ᱵᱟᱲᱟᱭᱮᱜ ᱠᱚᱣᱟ ᱞᱮᱴᱚ ᱵᱟᱲᱟᱭᱮᱜ ᱠᱚᱣᱟᱞᱮ᱾
ᱚᱸ ᱟᱪᱪᱷᱟ ᱟᱹᱰᱤ ᱱᱟᱯᱟᱭ ᱟᱨᱠᱤ ᱵᱟᱝ ᱥᱮ?
ᱱᱟᱯᱟᱭ ᱜᱮ, ᱩᱛᱩ ᱠᱚᱨᱮ ᱫᱚ ᱠᱚᱥᱴᱚ ᱵᱟᱝ ᱦᱳᱭᱳᱜ ᱠᱟᱱ ᱛᱟᱞᱮᱭᱟ᱾
ᱦᱮᱸ ᱟᱪᱪᱷᱟ᱾
ᱥᱮᱛᱟᱜ ᱨᱮ ᱵᱤᱨ ᱞᱮ ᱪᱟᱞᱟᱜ ᱢᱟ ᱫᱤᱛᱟᱹᱱᱤ ᱫᱤᱛᱟᱹᱱᱤ ᱛᱮ ᱟᱨ ᱞᱮ ᱟᱹᱜᱩᱭᱮᱫ ᱠᱚᱣᱟ ᱟᱨ ᱩᱝᱠᱩ ᱜᱮᱞᱮ ᱩᱛᱩ ᱭᱮᱫ ᱠᱚᱣᱟᱞᱮ ᱞᱮᱴᱚᱭᱮᱜ ᱠᱚᱣᱟ ᱞᱮ᱾ ᱥᱳᱲᱮ ᱦᱚᱸ ᱞᱮ ᱥᱳᱲᱮ ᱭᱮᱫ ᱠᱚ ᱜᱮ ᱜᱮᱭᱟ ᱟᱯᱮ ᱥᱮᱫ ᱫᱚ ᱛᱟᱞᱦᱮ ᱵᱤᱨ ᱠᱚ ᱫᱚ ᱦᱮᱱᱟᱜ-ᱟ ᱥᱮ ᱵᱟᱝ?
ᱦᱮᱸ ᱟᱞ ᱥᱮᱜ ᱦᱮᱸ ᱵᱤᱨ ᱠᱚ ᱫᱚ ᱢᱮᱱᱟᱜ ᱟᱠᱟᱫᱟ᱾
ᱯᱷᱩᱴᱠᱟᱹ ᱦᱚᱸ ᱠᱚ ᱧᱟᱢᱚᱜ-ᱟ ᱥᱮ ᱵᱟᱠᱚ ᱧᱟᱢᱚᱜ ᱛᱟᱦᱮᱱᱟ ᱯᱩᱴᱠᱟᱹ ᱳᱸᱫ?
ᱦᱮᱸ ᱯᱷᱩᱴᱠᱟᱹ ᱩᱫ ᱡᱚᱛᱚ ᱜᱮ᱾
ᱚᱸ ᱱᱚᱝᱠᱟ
ᱟᱨᱦᱚᱸ ᱟᱭᱢᱟ ᱠᱤᱪᱷᱩ ᱚ ᱟᱨᱠᱤ ᱥᱟᱠᱟᱢ ᱫᱟᱹᱛᱟᱹᱱᱤ ᱡᱮᱢᱚᱱ ᱤᱭᱟᱹ ᱡᱟᱞᱟᱱᱤ ᱠᱚ ᱟᱨᱠᱤ᱾ ᱥᱟᱱᱟᱢᱟᱜ ᱜᱮ ᱞᱮ ᱧᱟᱢᱟ ᱦᱳᱭ ᱥᱟᱦᱟᱱ ᱦᱮᱸ ᱥᱟᱦᱟᱱ ᱜᱮ᱾ ᱡᱚᱛᱛᱚ ᱨᱚᱠᱚ ᱢᱟᱸᱜ ᱟᱨᱠᱤ ᱟᱸ ᱡᱚ ᱵᱤ ᱦᱳᱭ ᱡᱚ-ᱵᱤᱞᱤ ᱠᱚ ᱦᱚᱸ ᱢᱟᱛᱠᱚᱢ ᱠᱚ ᱡᱮᱢᱚᱱ ᱟᱭᱢᱟ ᱨᱚ
ᱫᱚ ᱚᱝᱠᱟ ᱵᱤᱨ ᱨᱮ ᱡᱚᱢᱟᱜ ᱡᱚᱢ ᱤᱭᱟᱹ ᱟᱨᱠᱤ ᱡᱚ-ᱵᱤᱞᱤ
ᱡᱚ-ᱵᱤᱞᱤ ᱫᱚ ᱥᱮᱨᱚᱠᱚᱢ ᱫᱚ ᱢᱟᱱᱮ ᱢᱤᱜ-ᱵᱟᱨ ᱫᱟᱨᱮ ᱢᱮᱱᱟᱜ ᱟᱠᱟᱫᱟ ᱚᱱᱟ ᱜᱮᱞᱤᱧ ᱞᱟᱹᱭᱫᱟ᱾ ᱡᱮᱢᱚᱱ ᱛᱟᱨᱚᱵ ᱠᱚ ᱟᱨ ᱛᱤᱨᱤᱞ ᱠᱚ
ᱚᱸ᱾
ᱟᱨ ᱡᱮᱢᱚᱱ ᱵᱤᱨ ᱨᱮ ᱜᱮ ᱟᱨᱠᱤ ᱢᱮᱞᱮᱫ ᱠᱚ ᱢᱮᱱᱟᱜ-ᱟ᱾ ᱟᱨ ᱦᱟᱱᱮ ᱠᱤᱛᱟᱹ ᱠᱷᱤᱡᱩᱨ ᱵᱤᱱ ᱟᱸᱡᱚᱢ ᱵᱟᱲᱟᱣ ᱠᱟᱜ-ᱟ ᱥᱮ ᱵᱟᱝ? ᱠᱤᱛ ᱠᱤᱛᱟᱹ ᱠᱷᱤᱡᱩᱨ ᱠᱚ ᱮᱸ
ᱵᱟᱲᱟ ᱦᱳᱭ ᱠᱟᱱ ᱜᱮᱭᱟ ᱮ ᱮᱠᱷᱚᱱ ᱫᱚ ᱟᱯᱮ ᱥᱮᱫ ᱫᱚ ᱜᱤᱫᱽᱨᱟᱹ-ᱯᱤᱫᱟᱹᱨ ᱠᱚ ᱧᱮᱞ ᱴᱷᱤᱠ ᱫᱟ ᱥᱮ ᱵᱟᱠᱚ ᱧᱮᱞ ᱴᱷᱤᱠ ᱫᱟ? ᱥᱮ ᱡᱚᱢ ᱜᱟᱱᱚᱜ-ᱟ ᱥᱮ ᱵᱟᱝ ᱜᱟᱱᱚᱜ-ᱟ ᱚᱱᱟ ᱦᱚᱸ ᱠᱚ ᱵᱟᱲᱟᱭ ᱪᱚ ᱵᱟᱝ ᱪᱚ?
ᱦᱚᱸᱭ᱾ ᱟᱹᱰᱤ ᱟᱭᱢᱟ ᱨᱚᱠᱚᱢᱟᱜ ᱡᱚᱢᱟᱜ ᱜᱮ ᱧᱟᱢᱚᱜ-ᱟ ᱟᱨᱠᱤ ᱟᱞᱮ ᱥᱮᱱᱟᱜ ᱵᱤᱨ ᱠᱷᱚᱱᱟᱜ ᱫᱚ᱾
ᱟᱻ ᱢᱮᱱᱮᱜ-ᱟ ᱟᱹᱞᱤᱧ ᱡᱮ ᱦᱚᱜ-ᱚᱭ ᱡᱮ ᱚᱲᱟᱜ ᱠᱩᱰᱟᱹᱢ ᱠᱷᱚᱱᱟᱜ ᱵᱤᱨ ᱠᱟᱱ ᱯᱮᱭᱟ ᱞᱟᱹᱭ ᱠᱮᱫᱟ ᱵᱤᱱ ᱟᱨᱠᱤ ᱟᱸ ᱛᱟᱦᱞᱮ ᱦᱟᱲᱟᱢ ᱠᱟᱰᱟ ᱠᱚ ᱫᱚ ᱠᱚ ᱥᱮᱱᱚᱜ ᱜᱮᱭᱟ ᱥᱮ ᱵᱟᱝᱟ?
ᱦᱟᱲᱟᱢ ᱠᱟᱰᱟ ᱠᱚ ᱫᱚ ᱱᱚᱛᱮ ᱫᱚ ᱟᱞᱮ ᱫᱚ ᱯᱷᱟᱨᱟᱠ ᱜᱮᱭᱟᱞᱮ ᱵᱟᱠᱚ ᱦᱤᱡᱩᱜ-ᱟ ᱚᱝᱠᱟ ᱫᱚ᱾ ᱦᱟᱲᱟᱢ ᱠᱟᱰᱟ ᱠᱚ ᱫᱚ ᱱᱩᱠᱩ ᱛᱩᱭᱩ ᱦᱟᱰᱜᱟᱨ ᱠᱚ ᱜᱮ ᱦᱮᱱᱟᱜ ᱠᱚᱣᱟ᱾
ᱚᱸ᱾
ᱡᱤᱭᱟᱹᱞᱤ ᱠᱚ ᱫᱚ ᱟᱨ ᱠᱷᱟᱡ ᱫᱚ ᱚᱱᱠᱟᱱᱟᱜ ᱞᱟᱹᱴᱩ ᱞᱟᱹᱴᱩ ᱡᱤᱭᱟᱹᱞᱤ ᱫᱚ ᱵᱟᱹᱱᱩᱜ ᱠᱚᱣᱟ ᱦᱟ ᱛᱤ ᱛᱟᱹᱨᱩᱵ ᱠᱚᱫᱚ᱾
ᱚ ᱟᱪᱪᱷᱟ ᱟᱹᱰᱤ ᱱᱟᱯᱟᱭ ᱚᱱᱟ ᱦᱚᱸ ᱡᱮᱢᱚᱱ ᱟᱻ ᱟᱞᱮ ᱥᱮᱜ ᱫᱚ ᱚ ᱦᱟᱲᱟᱢ ᱠᱟᱰᱟ ᱠᱚᱫᱚ ᱯᱮᱨᱟᱭ ᱫᱤᱱ ᱜᱮᱠᱚ ᱦᱤᱨᱤᱭ ᱟᱞᱮᱭᱟ᱾ ᱟᱞᱮ ᱥᱮᱫ ᱫᱚ ᱫᱚᱢᱮ ᱠᱚ ᱥᱮᱱᱚᱜ ᱜᱮᱭᱟ ᱦᱳᱭ᱾
ᱚ ᱛᱟᱦᱞᱮ ᱵᱟᱯᱮ ᱵᱚᱛᱚᱨᱚᱜ ᱛᱟᱦᱮᱱᱟ?
ᱟᱞᱮ ᱵᱚᱛᱚᱨ ᱠᱟᱛᱜ ᱫᱚᱵᱤᱱ ᱪᱤᱠᱟᱹᱭᱟ ᱚᱲᱟᱜ ᱠᱷᱚᱱᱟᱜ ᱫᱚ ᱚᱠᱟ ᱵᱤᱱ ᱥᱮᱱᱚᱜᱼᱟ?
ᱚᱲᱟᱜ ᱠᱚᱫᱚ ᱵᱟᱠᱚ ᱵᱚᱞᱚᱜᱼᱟ ᱦᱟᱝ।
ᱚᱲᱟᱜ ᱠᱚᱫᱚ ᱡᱮᱢᱚᱱ ᱦᱮᱸ ᱚᱲᱟᱜ ᱠᱚᱫᱚ ᱚᱲᱟᱜ ᱥᱩᱨ ᱥᱩᱨ ᱛᱮᱠᱚ ᱯᱟᱨᱚᱢ ᱵᱟᱲᱟᱜ ᱜᱮᱭᱟ ᱟᱨ ᱚᱱᱠᱟ ᱫᱚ ᱵᱟᱝᱠᱚ ᱠᱷᱩᱛᱤ ᱵᱟᱲᱟ ᱟᱠᱟᱫ ᱛᱟᱞᱮᱭᱟ ᱟᱞᱮ ᱟᱹᱛᱩ ᱠᱚᱨᱮ ᱫᱚ ᱟᱨᱠᱤ ᱵᱚᱞᱚ ᱫᱚᱠᱚ ᱵᱚᱞᱚᱜ ᱨᱮᱦᱚᱸ ᱱᱟᱯᱟᱭ ᱢᱚᱸᱡᱽ ᱛᱮ ᱟᱨᱠᱤ ᱡᱮᱢᱚᱱ ᱠᱚ ᱦᱤᱡᱩᱜᱼᱟ ᱚᱱᱠᱟ ᱜᱮᱠᱚ ᱥᱮᱱᱚᱜᱼᱟ᱾ ᱡᱮᱚᱱ ᱦᱩᱲᱩ ᱨᱟᱠᱟᱵ ᱥᱤᱡᱤᱱ ᱠᱚᱫᱚ ᱡᱩᱫᱤ ᱠᱚ ᱦᱤᱡᱩᱜᱼᱟ ᱟ ᱦᱩᱲᱩ ᱠᱚᱜᱮ ᱠᱚ ᱠᱟᱹᱴᱤᱡ ᱠᱚ ᱡᱚᱢ ᱵᱟᱲᱟᱭᱟ ᱡᱚᱢ ᱠᱟᱛᱮ ᱜᱮᱠᱚ ᱥᱮᱱᱚᱜᱼᱟ ᱟᱨᱠᱤ ᱨᱩᱣᱟᱹᱲᱟᱠᱚ। ᱩᱱᱠᱩᱣᱟᱜ ᱦᱚᱸᱛᱚ ᱞᱟᱡ ᱢᱮᱱᱟᱜ ᱟᱠᱟᱫ ᱛᱟᱠᱚᱣᱟ ᱞᱟᱡ ᱡᱟᱞᱟ ᱫᱚᱠᱚ ᱦᱤᱡᱩᱜᱼᱟ ᱪᱤᱠᱟᱹ ᱠᱚᱜᱣᱟ ᱟᱹᱵᱤᱱ ᱞᱟᱹᱭ ᱵᱤᱱ?
ᱛᱟᱦᱚᱞᱮ ᱛᱟᱦᱚᱞᱮ ᱩᱱᱠᱩ ᱞᱟᱹᱜᱤᱫ ᱦᱚᱸ ᱛᱷᱚᱲᱟ ᱦᱩᱲᱩ ᱯᱮ ᱨᱚᱦᱚᱭ ᱠᱟᱜ ᱜᱮᱭᱟ ᱾ ᱵᱤᱥᱤ ᱧᱚᱜ ᱜᱮ ᱦᱟᱜ ᱟᱨᱠᱷᱟᱡ ᱫᱚ ᱪᱤᱠᱟᱛᱮᱯᱮ ᱠᱩᱞᱟᱹᱜᱼᱟ ᱦᱮᱸ।
ᱦᱮᱸ ᱟᱫᱚ ᱧᱮᱞ ᱵᱤᱱ ᱮᱸ ᱦᱟᱹᱛᱤ ᱠᱚᱫᱚ ᱛᱤᱱᱟᱹᱜ ᱠᱚ ᱱᱚᱥᱴᱚᱭᱟ? ᱱᱚᱥᱴᱚᱭ ᱨᱮᱦᱚᱸ ᱠᱚ ᱩᱱᱠᱩ ᱦᱚᱸᱛᱚ ᱵᱚᱸᱜᱟ ᱵᱩᱨᱩ ᱠᱟᱱᱟ ᱠᱚ ᱵᱩᱡᱽ ᱜᱮᱭᱟ ᱠᱚ। ᱠᱚ ᱵᱟᱝ ᱥᱮ?
ᱦᱮᱸ ᱵᱩᱡᱽ ᱫᱚᱠᱚ ᱵᱩᱡᱽ ᱜᱮᱭᱟ।
ᱦᱳᱭ ᱦᱳᱭ।
ᱟᱫᱚᱧ ᱢᱮᱱ ᱫᱟ ᱛᱟᱦᱚᱞᱮ ᱟᱯᱮ ᱥᱮᱫ ᱫᱚ ᱵᱤᱨ ᱨᱮ ᱢᱟᱛᱠᱚᱢ ᱠᱚ ᱧᱟᱢᱚᱜᱼᱟ ᱾ ᱯᱟᱣᱨᱟᱹ ᱵᱟᱲᱟᱭ ᱯᱮ ᱥᱮ ᱵᱟᱯᱮ ᱯᱟᱹᱣᱨᱟᱭᱟ?
ᱦᱮᱸ ᱯᱟᱹᱣᱨᱟᱹ ᱠᱚᱫᱚ ᱚᱱᱠᱟ ᱫᱚ ᱥᱮᱨᱚᱠᱚᱢ ᱢᱟᱛᱠᱚᱢ ᱫᱟᱨᱮᱹ ᱢᱮᱱᱟᱜ ᱫᱚ ᱢᱮᱱᱟᱜ ᱟᱠᱟᱫᱟ, ᱟᱹᱰᱤᱻ ᱠᱚᱢ ᱜᱮ ᱢᱮᱱᱟᱜ ᱟᱠᱟᱫᱟ ᱾ ᱢᱟᱱᱮ ᱫᱚᱢᱮ ᱜᱟᱱ ᱫᱚ ᱵᱟᱹᱱᱩᱜᱼᱟ, ᱟᱨ ᱢᱮᱱᱟᱜ ᱨᱮᱦᱚᱸ ᱦᱮᱸ ᱮ ᱮᱸ ᱫᱟᱨᱮᱜ ᱠᱟᱱᱟ ᱟᱨᱠᱤ ᱩᱱᱟᱹᱜ ᱟᱨ ᱟᱞᱮ ᱥᱮᱫ ᱫᱚ ᱩᱱᱟᱹᱜ ᱵᱟᱝᱠᱚ ᱥᱮᱱᱚᱜ ᱜᱮᱭᱟ ᱾ᱦᱟᱞᱟᱝ ᱚᱱᱟᱜᱮ ᱦᱩᱭᱩᱜ ᱠᱟᱱᱟ ᱢᱮᱱ ᱠᱟᱛᱷᱟ ᱠᱟᱱᱟ।
ᱚ ᱟᱯᱮ ᱥᱮᱫ ᱫᱚ ᱟᱫᱚ, ᱟᱯᱮᱥᱮᱫ ᱫᱚ ᱚᱱᱠᱟ ᱟᱨᱚᱢ ᱞᱟᱹᱭᱮᱫ ᱫᱚ ᱦᱟᱲᱟᱢ ᱠᱟᱰᱟ ᱠᱚ ᱨᱮᱱᱟᱜ ᱟᱨ ᱚᱱᱟ ᱠᱚ ᱵᱚᱛᱚᱨ ᱛᱮ ᱦᱮᱸ ᱥᱮ ᱵᱟᱝ ᱟᱞᱮ ᱥᱮᱫ ᱫᱚ ᱟᱞᱮ ᱥᱮᱫ ᱫᱚ ᱱᱚᱛᱮ ᱫᱚ ᱢᱮᱱᱟᱜ ᱫᱚ ᱢᱮᱱᱟᱜ ᱰᱷᱮᱨ ᱜᱮ ᱢᱮᱱᱟᱜ ᱛᱟᱦᱮᱱᱟ। ᱢᱟᱱᱮ ᱟᱹᱰᱤ ᱢᱟᱨᱮ ᱢᱟᱨᱮ ᱫᱟᱨᱮᱹ ᱠᱚ ᱦᱮᱱᱟᱜᱼᱟ ᱾ ᱢᱚᱴᱟ ᱢᱚᱴᱟ ᱫᱟᱨᱮᱹ ᱟᱫᱚ ᱰᱷᱮᱨ ᱜᱮ ᱢᱟᱛ ᱛᱤᱠᱤ ᱠᱚᱫᱚ ᱫᱚᱢᱮ ᱡᱚᱢ ᱞᱮ ᱠᱩᱞᱟᱹᱜ ᱜᱮᱭᱟ।
ᱚᱻ ᱛᱟᱦᱚᱞᱮ ᱫᱚᱢᱮ ᱯᱮ ᱦᱟᱞᱟᱝ ᱟᱹᱜᱩᱭ ᱜᱮᱭᱟ ᱛᱟᱦᱚᱞᱮ ᱟᱯᱮ ᱫᱚ ᱵᱟᱝ ᱥᱮ?
ᱦᱮᱸ ᱟᱫᱚ ᱞᱟᱹᱴᱩ ᱞᱟᱹᱴᱩ ᱫᱟᱨᱮᱹ ᱦᱮᱱᱟᱜᱼ ᱟ ᱛᱚ ᱾ ᱟᱫᱚ ᱛᱟᱦᱚᱞᱮ ᱠᱷᱟᱱ ᱫᱚ ᱵᱤᱨ ᱨᱮ ᱥᱮᱛᱟᱜ ᱵᱷᱳᱨ ᱞᱮ ᱪᱟᱞᱟᱜᱼᱟ ᱾ ᱦᱟᱞᱟᱝ ᱟᱹᱜᱩᱭᱟᱞᱮ।
ᱦᱳᱭ ᱼᱼ
ᱠᱩᱸᱭᱰᱤ ᱠᱚᱦᱚᱸ ᱡᱚᱠᱷᱚᱱ ᱠᱩᱸᱭᱰᱤ ᱠᱚ ᱡᱚ ᱵᱤᱞᱤᱭᱮᱱᱟ, ᱚᱱᱟ ᱠᱚᱞᱮ ᱛᱤᱠᱤ ᱵᱟᱲᱟ ᱠᱮᱫ ᱜᱮ।
ᱚ ᱟᱪᱪᱷᱟ ᱡᱚᱢ ᱵᱟᱲᱟ ᱢᱟᱱᱮ ᱚᱱᱟ ᱠᱩᱭᱰᱤ ᱠᱚᱫᱚ ᱟᱞᱮ ᱦᱚᱸ ᱡᱚᱢ ᱢᱟᱱᱮ ᱠᱩᱭᱰᱤ ᱫᱚ ᱵᱟᱝᱞᱮ ᱡᱚᱢ ᱵᱟᱲᱟ ᱠᱟᱜᱼᱟ ᱟᱨᱠᱤ ᱾ ᱵᱟᱠ ᱵᱟᱠᱲᱮ ᱟᱨᱠᱤ ᱚᱱᱟ, ᱵᱟᱝᱻᱜᱮ।
ᱠᱩᱭᱰᱤ ᱪᱮᱫ ᱠᱚ ᱢᱮᱛᱟᱜᱼᱟ ᱟᱫᱚᱯᱮ ᱵᱟᱲᱟᱭ ᱜᱮᱭᱟ ᱛᱚ?
ᱦᱮᱸ ᱵᱟᱲᱟᱭ ᱫᱚᱞᱤᱧ ᱵᱟᱲᱟᱭᱼᱟ ᱾ ᱠᱤᱱᱛᱩ ᱠᱩᱭᱰᱤ ᱫᱚ ᱪᱮᱫᱠᱟ ᱠᱟᱛᱮ ᱠᱚ ᱡᱚᱢᱟ, ᱚᱱᱟ ᱫᱚ ᱵᱟᱹᱞᱤᱧ ᱵᱟᱲᱟᱭᱟ ᱾ ᱟᱹᱞᱤᱧ ᱫᱚᱞᱤᱧ ᱥᱩᱫᱩᱞᱤᱧ ᱵᱟᱲᱟᱭᱟ ᱡᱮ ᱥᱩᱱᱩᱢ ᱜᱮᱭᱟ ᱠᱚ ᱟᱨᱠᱤ। ᱚᱱᱟ ᱜᱮᱞᱤᱧ ᱥᱩᱱᱩᱢ ᱟᱠᱚ ᱠᱩᱭᱰᱤ?
ᱠᱩᱭᱰᱤ ᱥᱩᱱᱩᱢ ᱦᱚᱸ ᱦᱮᱸ ᱟᱨ ᱚᱱᱟ
ᱥᱩᱱᱩᱢ ᱚᱱᱟ ᱠᱚᱜᱮᱞᱤᱧ ᱞᱟᱹᱭᱮᱫᱟ ᱾ ᱥᱩᱱᱩᱢ ᱠᱚᱜᱮᱞᱤᱧ ᱟᱸᱡᱚᱢ ᱵᱟᱲᱟ ᱟᱠᱟᱫᱼᱟ ᱾ ᱦᱳᱭ ᱚᱱᱟ ᱜᱮᱛᱚ ᱟᱨ
ᱟᱨ ᱚᱱᱟ ᱡᱟᱦᱟᱸ ᱦᱟᱨᱛᱟ ᱛᱮᱫ, ᱦᱟᱨᱛᱟ ᱛᱮᱫ ᱫᱚ ᱵᱟᱠᱚ ᱡᱚᱢ ᱛᱟᱦᱮᱱᱟ?
ᱚᱱᱟ ᱫᱚᱠᱚ ᱡᱚᱢᱟ ᱛᱚ ᱚᱱᱟ ᱫᱚ, ᱵᱟᱠᱲᱮ ᱠᱚ ᱞᱟᱹᱭᱼᱟ।
ᱦᱳᱭ ᱟᱨᱠᱤ ᱠᱩᱭᱰᱤ ᱵᱟᱠᱲᱮ
ᱦᱳᱭ ᱦᱳᱭ ᱦᱳᱭ। ᱚᱱᱟ ᱦᱚᱛᱮᱫ ᱛᱮᱜᱮ ᱵᱟᱹᱞᱤᱧ ᱵᱩᱡ ᱫᱟᱲᱮᱭᱟᱜ ᱠᱟᱱ ᱛᱟᱦᱮᱸᱫ ᱾ ᱟᱫᱚ ᱦᱳᱭ ᱛᱚ ᱧᱩᱛᱩᱢ ᱠᱚ ᱵᱷᱤᱱᱟᱹ ᱵᱷᱤᱱᱟᱹ ᱜᱮᱭᱟ ᱵᱟᱝ ᱥᱮ ᱟᱞᱟᱫᱟ ᱟᱞᱟᱫᱟ? ᱠᱟᱛᱷᱟ ᱠᱟᱱ ᱛᱟᱵᱚᱱᱟ ᱛᱚ, ᱦᱳᱭ ᱦᱳᱭ ᱾ ᱵᱩᱡᱽᱨᱮ ᱟᱱᱟᱴ ᱦᱩᱭ ᱫᱟᱲᱮᱜ-ᱟ, ᱵᱟᱝ ᱥᱮ?
ᱦᱮᱸ ᱦᱳᱭ ᱫᱟᱲᱮᱭᱟᱜ ᱜᱮᱭᱟ ᱤᱧᱦᱚ ᱞᱟᱹᱭ ᱨᱮ ᱦᱳᱭᱛᱚ ᱩᱞᱴᱟᱹᱧ ᱞᱟᱹᱭ ᱟᱠᱟᱫᱟ ᱾
ᱚ ᱦᱮᱸ ᱛᱤᱱᱟᱹᱜ ᱮᱢ ᱫᱤᱥᱟᱹ ᱫᱚᱦᱚ ᱠᱟᱜ-ᱟ ᱵᱟᱝ ᱥᱮ? ᱡᱷᱚᱛᱚ ᱡᱤᱱᱤᱥ ᱠᱤ ᱫᱤᱥᱟᱹᱜ-ᱟ? ᱦᱚᱸ ᱦᱳᱭ ᱦᱳᱭ ᱾
ᱟᱪᱪᱷᱟ ᱟᱪᱪᱷᱟ ᱾
ᱟᱨ ᱛᱟᱦᱚᱞᱮ ᱞᱟᱹᱭ ᱫᱟᱹᱧ ᱟᱹᱯᱮ ᱚᱲᱟᱜ ᱥᱳᱨ ᱚᱱᱟ ᱦᱮᱸ ᱡᱮᱢᱚᱱ ᱵᱟᱲᱜᱮ ᱡᱷᱟᱲᱜᱮ ᱠᱚᱨᱮ, ᱚᱱᱟ ᱠᱚᱫᱚ ᱪᱮᱫ ᱫᱟᱨᱮᱹ ᱠᱚ ᱵᱤᱥᱤ ᱧᱮᱞ ᱧᱟᱢᱚᱜ ᱜᱮᱭᱟ, ᱟᱯᱮ ᱚᱱᱛᱮ ᱫᱚ? ᱼᱼ
ᱟᱞᱮᱥᱮᱫ ᱱᱚᱛᱮ?
ᱦᱩᱸ ᱾
ᱱᱚᱛᱮ ᱫᱚ ᱧᱮᱞ ᱧᱟᱢᱚᱜ ᱜᱮᱭᱟ ᱪᱮᱜ ᱠᱩ ᱞᱟᱹᱭᱟ ᱟᱞᱮ ᱡᱟᱦᱟᱸ ᱠᱚᱞᱮ ᱨᱚᱦᱚᱭ ᱠᱟᱜ
ᱦᱮᱸ ᱨᱚᱦᱚᱭ ᱟᱹᱠᱤᱱ ᱵᱟ ᱵᱟ ᱟᱡ ᱟᱡ ᱛᱮᱜᱮ ᱫᱟᱨᱮ ᱠᱚᱜ-ᱟ ᱚᱱᱮ
ᱚ ᱚᱱᱠᱟᱱᱟᱜ ᱫᱟᱨᱮ ᱫᱚ ᱧᱮᱞ ᱧᱟᱢᱚᱜ ᱜᱮᱭᱟ ᱵᱷᱟᱜᱮ ᱜᱮ ᱾ ᱪᱮᱫ ᱠᱚᱧ ᱞᱟᱹᱭᱟ ᱚᱱᱟ ᱠᱚ ᱦᱮᱱᱟᱜ ᱜᱮᱭᱟ ᱠᱟᱱᱴᱷᱟᱲ ᱠᱚ ᱫᱤᱭᱮᱭᱟ ᱚᱱᱟ ᱩᱞ
ᱪᱮᱫ ᱠᱚ ᱢᱮᱱᱟᱜ-ᱟ᱾ ᱚᱱᱮ ᱚᱱᱟ ᱠᱟᱵᱽᱡᱤ ᱯᱷᱟᱵᱽᱡᱤ ᱟᱨ ᱚᱱᱟ ᱪᱮᱫ ᱠᱚ ᱞᱟᱹᱭᱟ ᱦᱟᱸᱜ ᱧᱩᱛᱩᱢ ᱫᱚ ᱵᱟᱹᱧ ᱵᱟᱲᱟᱭᱟ ᱩᱱᱟᱹᱜ ᱫᱚ ᱾
ᱟᱪᱪᱷᱟ ᱚᱸ ᱚᱭ ᱦᱳᱭ ᱟᱞᱮ ᱥᱮᱫ ᱫᱚ ᱡᱮᱢᱚᱱ ᱚᱱᱟ ᱠᱚ ᱡᱮᱢᱚᱱ ᱪᱚᱞᱞᱟ ᱠᱚ ᱰᱷᱮᱞᱟ ᱠᱚ ᱢᱟᱜ ᱪᱚᱞᱞᱟ ᱟᱨᱠᱤ ᱾
ᱪᱚᱞᱱᱟ ᱫᱚ ᱪᱮᱫ?
ᱚᱸ ᱵᱟᱹᱵᱤᱱ ᱟᱸᱡᱚᱢ ᱠᱟᱫ-ᱟ ᱾ ᱮ ᱫᱟᱨᱮ ᱟᱨᱠᱤ ᱢᱟᱨᱟᱝ ᱢᱟᱨᱟᱝ ᱫᱟᱨᱮ ᱜᱮ ᱪᱚᱞᱞᱟ ᱠᱚ ᱞᱟᱹᱭ ᱜᱮᱭᱟ ᱟᱞᱮᱥᱮᱫ ᱫᱚ ᱾ ᱪᱚᱞᱞᱞᱟ ᱫᱟᱨᱮ ᱰᱷᱮᱞᱟ ᱫᱟᱨᱮ ᱚᱱᱟ ᱨᱮᱱᱟᱜ ᱮᱴᱟᱜ ᱧᱩᱛᱩᱢ ᱫᱚ ᱵᱟᱹᱞᱤᱧ ᱵᱟᱲᱟᱭᱟ ᱚᱱᱟ ᱨᱮᱱᱟᱜ ᱟᱥᱟ ᱠᱚᱨᱤ ᱚᱱᱟ ᱨᱮᱱᱟᱜ ᱮᱴᱟᱜ ᱧᱩᱛᱩᱢ ᱫᱚ ᱟᱫᱚ ᱵᱟᱹᱱᱩᱜ ᱠᱟᱫᱟ ᱡᱟᱹᱱᱤᱡ ᱟᱹᱞᱤᱧ ᱫᱚ ᱵᱟᱹᱞᱤᱧ ᱵᱟᱲᱟᱭᱟ ᱟᱨᱠᱤ ᱾ ᱚᱱᱟ ᱨᱮᱱᱟᱜ ᱮᱴᱟᱜ ᱧᱩᱛᱩᱢ ᱢᱮᱱᱟᱜ ᱠᱟᱫᱟ ᱥᱮ ᱵᱟᱹᱱᱩᱜ-ᱟ᱾ ᱟᱞᱮ ᱥᱮᱫ ᱫᱚ ᱚᱱᱮ ᱚᱱᱠᱟ ᱠᱚ ᱞᱟᱹᱭ ᱜᱮᱭᱟ ᱪᱚᱞᱞᱟ ᱠᱤᱢ ᱰᱷᱮᱞᱟ ᱾ ᱚᱱᱟᱛᱮ ᱡᱟᱹᱥᱛᱤ ᱦᱳᱭ ᱰᱷᱮᱞᱟ ᱢᱟᱱᱮ ᱚᱱᱮ ᱚᱱᱮ ᱠᱩᱫ ᱠᱩᱫ ᱢᱟᱱᱮ ᱟᱨᱠᱤ ᱡᱟᱢ ᱵᱤᱞᱤ ᱞᱮᱠᱟ ᱧᱮᱞᱚᱜ ᱫᱚ ᱦᱮᱸᱫᱮ ᱜᱮ ᱾
ᱦᱮᱸ ᱦᱮᱸ ᱟᱞᱮ ᱟᱞᱮ ᱟᱞᱮᱭᱟᱜ ᱦᱚᱸ ᱠᱩᱫ ᱫᱟᱨᱮ ᱠᱚ ᱦᱮᱱᱟᱜ-ᱟ᱾ ᱚᱱᱟ ᱫᱚᱧ ᱦᱤᱲᱤᱧ ᱠᱟᱫᱟ ᱞᱮ
ᱦᱳᱭ ᱦᱳᱭ ᱦᱳᱭ ᱡᱮᱢᱚᱱ ᱟᱞᱮ ᱥᱮᱫ ᱫᱚ ᱩᱱᱟᱹᱜ ᱜᱟᱱ ᱚᱱᱮ ᱡᱚᱢ ᱢᱟᱱᱮ ᱵᱚᱱ ᱟᱵᱚ ᱯᱷᱚᱞ ᱠᱚ ᱟᱨᱠᱤ ᱡᱚᱢ ᱡᱤᱱᱤᱥ ᱠᱚᱫᱚ ᱩᱱᱟᱹᱜ ᱜᱟᱱ ᱫᱚ ᱵᱟᱹᱱᱩᱜ ᱠᱟᱫᱟ ᱟᱞᱮ ᱥᱮᱫ ᱫᱚ ᱟᱹᱰᱤ ᱚᱞᱯᱚ ᱧᱚᱜ ᱜᱮ ᱢᱮᱱᱟᱜ ᱠᱟᱫᱟ ᱾ ᱡᱮᱢᱚᱱ ᱩᱞ ᱠᱚ ᱠᱩᱸᱫᱽ ᱠᱚ ᱾
ᱟᱞᱮᱥᱮᱫ ᱫᱚ ᱚᱱᱟ ᱵᱤᱨ ᱠᱚᱨᱮ ᱩᱞᱛᱮ ᱯᱮᱨᱮᱡ ᱢᱮᱱᱟᱜ-ᱟ᱾ ᱠᱳᱛ ᱛᱮ ᱯᱮᱨᱮᱡ ᱦᱮᱱᱟᱜ-ᱟ ᱾ ᱟᱨ ᱠᱟᱡᱩ ᱵᱚᱭᱫᱟᱢ ᱛᱮ ᱯᱮᱨᱮᱡ ᱮᱱᱟ ᱟ ᱚᱱᱠᱟᱱᱟᱜ ᱡᱚᱢ ᱡᱤᱱᱤᱥ ᱫᱚ ᱧᱟᱢᱚᱜ ᱜᱮᱭᱟ ᱾
ᱚ ᱟᱹᱰᱤ ᱱᱟᱯᱟᱭ ᱛᱟᱦᱟᱞᱮ ᱟᱞᱮᱥᱮᱫ ᱫᱚ ᱚᱱᱮ ᱡᱚᱢᱟᱜ ᱠᱚᱫᱚ ᱠᱟᱹᱴᱤᱡ ᱚᱱᱮ ᱵᱤᱨ ᱨᱮᱫᱚ ᱢᱮᱱᱟᱜ ᱠᱟᱫᱟ ᱚᱱᱟ ᱠᱚᱫᱚ ᱡᱮᱢᱚᱱ ᱮᱸ ᱟᱹᱛᱩ ᱟᱹᱛᱩ ᱠᱚᱨᱮᱫ ᱚᱱᱟ ᱠᱚ ᱩᱱᱟᱹᱜ ᱜᱟᱱ ᱫᱚ ᱢᱟᱱᱮ ᱟᱞᱮ ᱟᱹᱛᱩ ᱨᱮᱫᱚ ᱩᱱᱟᱹᱜ ᱵᱟᱹᱱᱩᱜ ᱟᱠᱟᱫᱟ ᱾ ᱡᱚᱢ ᱡᱤᱱᱤᱥ ᱠᱚᱫᱚ ᱦᱳᱭ ᱦᱳᱭ ᱾
ᱟᱫᱚ ᱟᱹᱛᱩ ᱠᱚᱨᱮ ᱨᱮᱫᱚ ᱫᱚᱢᱮ ᱰᱷᱮᱨ ᱜᱮ ᱡᱚᱢ ᱡᱤᱱᱤᱥ ᱫᱚ ᱦᱮᱱᱟᱜ ᱛᱟᱞᱮ ᱜᱮᱭᱟ ᱾
ᱚᱸ ᱾
ᱠᱩᱸᱫᱽᱨᱤ ᱡᱷᱟᱴᱟ ᱠᱚ ᱦᱮᱱᱟᱜ ᱛᱟᱞᱮ ᱾
ᱚ ᱟᱹᱰᱤ ᱢᱚᱸᱡᱽ ᱵᱟᱝᱥᱮ ᱩᱛᱩ ᱠᱚ ᱦᱳᱭᱳᱜ-ᱟ ᱾
ᱩᱛᱩ ᱠᱚ ᱵᱷᱟᱹᱡᱤ ᱠᱚ ᱾
ᱦᱳᱭ ᱾
ᱛᱟᱦᱚᱞᱮ ᱟᱯᱮᱥᱮᱫ ᱵᱤᱨ ᱠᱚᱨᱮ ᱫᱚ
ᱞᱟᱹᱭ ᱫᱟᱞᱤᱧ ᱡᱮ ᱟᱞᱮ ᱥᱮᱫ ᱦᱚᱸ ᱠᱚᱢ ᱵᱮᱥᱤ ᱫᱚ ᱢᱮᱱᱟᱜ ᱟᱠᱟᱫᱟ᱾
ᱚ ᱢᱮᱱᱫᱟᱹᱧ ᱟᱯᱮ ᱥᱮᱫ ᱵᱤᱨ ᱨᱮᱫᱚ ᱚᱱᱟ ᱯᱩᱴᱠᱟᱹ ᱠᱚᱫᱚ ᱚᱢᱚᱱᱚᱜ ᱛᱟᱦᱮᱱᱟ ᱥᱮ ᱵᱟᱝ?
ᱦᱮᱸ ᱯᱩᱴᱠᱟᱹ ᱠᱚ ᱩᱫ ᱠᱚ ᱫᱚᱢᱮ ᱠᱚ ᱚᱢᱚᱱᱚᱜᱼᱟ᱾ ᱟᱞᱮ ᱥᱮᱫ ᱢᱟ ᱚᱲᱟᱜ ᱟᱞᱮᱦᱚᱸ ᱚᱲᱟᱜ ᱠᱩᱰᱟᱹᱢ ᱠᱷᱚᱱᱟᱜ ᱟᱨᱠᱤ ᱵᱟᱜᱟᱱ ᱵᱤᱨ ᱢᱮᱱᱟᱜ ᱟᱠᱟᱫ ᱛᱟᱞᱮᱭᱟ ᱾
ᱥᱟᱨᱡᱚᱢ ᱵᱤᱨ?
ᱦᱮᱸ ᱥᱟᱨᱡᱚᱢ ᱵᱤᱨ, ᱚᱱᱟ ᱠᱚ ᱚᱲᱟᱜ ᱠᱩᱰᱟᱹᱢ ᱠᱚᱱᱟᱜ ᱜᱮ ᱫᱚᱢᱮ ᱠᱚ ᱡᱟᱱᱟᱢᱚᱜᱼᱟ ᱯᱩᱴᱠᱟᱹ ᱠᱚ ᱡᱮᱢᱚᱱ ᱩᱫ ᱠᱚ ᱾ ᱚᱱᱟ ᱠᱚᱫᱚ ᱟᱨᱠᱤ ᱾ ᱵᱷᱟᱜᱮ ᱜᱮ ᱦᱳᱭᱳᱜᱼᱟ ᱟᱨᱠᱤ ᱡᱚᱢ ᱫᱚ ᱟᱱᱟᱴ ᱵᱟᱹᱱᱩᱜ ᱟᱠᱟᱫᱟ ᱚᱱᱟ ᱠᱚ ᱱᱤᱭᱮ ᱫᱚ ᱾
ᱟᱪᱪᱷᱟ ᱛᱟᱦᱚᱞᱮ ᱠᱷᱟᱱᱡ ᱫᱚ ᱫᱚᱢᱮ ᱯᱩᱭᱥᱟᱹ ᱠᱚ ᱵᱟᱧᱪᱟᱜ ᱠᱟᱱ ᱛᱟᱯᱮᱭᱟ ᱚᱱᱟ ᱠᱚᱯᱮ ᱩᱛᱩ ᱵᱟᱲᱟᱭᱮᱫᱟ ᱮᱠᱷᱚᱱ ᱫᱚ ᱥᱮ ᱪᱮᱫ?
ᱦᱳᱭ ᱦᱳᱭ ᱯᱚᱭᱥᱟ ᱠᱚᱫᱚ ᱵᱟᱧᱪᱟᱜ ᱠᱟᱱ ᱜᱮᱭᱟ ᱟᱨ ᱡᱮᱢᱚᱱ ᱦᱮᱸ ᱥᱤᱵᱤᱞ ᱦᱚᱸ ᱥᱤᱵᱤᱞ ᱠᱟᱱ ᱜᱮᱭᱟ ᱚᱱᱟ ᱠᱚᱫᱚ
ᱦᱮᱸ ᱯᱷᱩᱴᱠᱟᱹᱯᱮ ᱯᱷᱩᱴᱠᱟᱹ ᱯᱮ ᱥᱚᱲᱮᱟᱭ ᱥᱮ ᱵᱟᱯᱮ ᱥᱚᱲᱮᱟᱭ ᱛᱟᱦᱮᱱᱟ ᱥᱮ ᱱᱚᱝᱠᱟ ᱞᱮᱴᱚᱭᱟᱯᱮ?
ᱦᱮᱸ ᱡᱮᱢᱚᱱ ᱥᱳᱲᱮ ᱞᱮᱴᱚ ᱩᱛᱩ ᱾ ᱨᱟᱥᱮ ᱠᱚ ᱡᱚᱛᱚ ᱨᱚᱠᱚᱢᱟᱜ ᱜᱮ ᱾
ᱟᱪᱪᱷᱟ ᱟᱪᱪᱷᱟ ᱱᱚᱛᱮ ᱦᱚᱸ ᱟᱞᱮ ᱥᱮᱫ ᱫᱚ ᱪᱟᱵᱟᱭᱮᱱᱟ ᱱᱚᱜ ᱚᱭ ᱠᱚᱴᱟ ᱫᱤᱱ ᱞᱟᱦᱟᱜᱮ ᱚᱢᱚᱱᱱᱟ ᱫᱚᱢᱮ ᱛᱮᱞᱮ ᱫᱚᱢᱮᱞᱮ ᱥᱳᱲᱮᱹ ᱵᱟᱲᱟ ᱠᱮᱫᱟ ᱾ ᱨᱟᱥᱮ ᱵᱟᱲᱟ ᱠᱮᱫᱟᱞᱮ ᱞᱮᱴᱚ ᱵᱟᱲᱟ ᱠᱮᱫᱟᱞᱮ ᱾
ᱦᱮᱸ ᱦᱮᱸ ᱟᱞᱮ ᱥᱮᱫ ᱫᱚ ᱦᱮᱜᱮ ᱡᱮᱢᱚᱱ ᱢᱟᱲᱟᱝ ᱫᱚᱢᱮ ᱫᱟᱜ ᱮ ᱠᱟᱹᱴᱤᱡ ᱫᱟᱜᱮᱫ ᱛᱟᱦᱮᱸᱜ ᱜᱮ ᱢᱟᱱᱮ ᱵᱟᱨ ᱯᱮ ᱫᱤᱱ ᱫᱟᱜ ᱠᱮᱫᱟᱭ ᱡᱮᱢᱚᱱ ᱠᱚ ᱚᱢᱚᱱᱚᱜ ᱩᱱ ᱥᱚᱢᱚᱭ ᱮ ᱫᱟᱜ ᱠᱮᱫᱟ ᱛᱟᱦᱚᱞᱮ ᱟᱫᱚ ᱢᱟᱱᱮ ᱩᱱᱠᱩ ᱫᱟᱜ ᱫᱚᱢᱮ ᱫᱟᱜ ᱞᱮᱠᱷᱟᱱ ᱫᱚ ᱵᱟᱝᱠᱚ ᱧᱮᱞ ᱧᱟᱢᱚᱜᱼᱟ ᱥᱮ ᱵᱟᱝᱠᱚ ᱚᱢᱚᱱᱚᱜᱼᱟ ᱾
ᱦᱮᱸ ᱾
ᱡᱮᱢᱚᱱ ᱦᱮᱜᱮ ᱱᱮᱛᱟᱫᱚ ᱠᱟᱹᱴᱤᱡ ᱩᱱᱟᱹᱜ ᱵᱟᱭ ᱫᱟᱜ ᱮᱫᱟ ᱟᱨᱠᱤ ᱯᱷᱟᱸᱠᱟᱭ ᱫᱟᱭ ᱾ ᱥᱤᱛᱩᱝ ᱵᱟᱲᱟᱭᱮᱫ ᱜᱮᱭᱟᱭ ᱚᱠᱟ ᱚᱠᱟ ᱦᱮᱸ ᱦᱮᱸ ᱾ ᱱᱮᱛᱟᱨ ᱫᱚᱠᱚ ᱚᱢᱚᱱᱚᱜ ᱠᱟᱱᱟᱭ ᱚᱲᱟᱜ ᱦᱚᱲ ᱠᱚᱠᱚ ᱞᱟᱹᱭ ᱮᱫᱟ ᱡᱮ ᱫᱚᱢᱮ ᱠᱚ ᱵᱷᱳᱨ ᱟᱠᱟᱱᱟ ᱱᱤᱛᱚᱜ ᱫᱚ ᱾
ᱚ ᱟᱫᱚ ᱢᱮᱱᱫᱟᱧ ᱟᱢ ᱫᱚ ᱵᱟᱢ ᱪᱟᱞᱟᱜ ᱠᱟᱱ ᱜᱮᱭᱟ ᱛᱟᱦᱚᱞᱮ ᱤᱭᱟᱹ ᱯᱩᱴᱠᱟᱹ ᱦᱚᱴᱚᱨ?